ᱦᱮᱸ ᱡᱚᱦᱟᱨ ᱜᱮ᱾
ᱱᱟᱯᱟᱭ ᱵᱟᱲᱟ ᱜᱮᱛᱚ ᱜᱚᱝᱠᱮ?
ᱦᱮᱸ ᱜᱚᱝᱠᱮ ᱱᱟᱯᱟᱭ ᱵᱟᱲᱟ ᱜᱮ᱾
ᱟᱪᱷᱟ ᱟᱪᱷᱟ, ᱜᱚᱝᱠᱮ ᱛᱟᱦᱚᱞᱮ ᱫᱟᱠᱟ ᱡᱚᱢ ᱠᱚᱫᱚ ᱦᱩᱭᱱᱟ ᱥᱮ ᱟᱹᱣᱨᱤ?
ᱦᱮᱸ ᱦᱩᱭᱱᱟ ᱫᱟᱠᱟ ᱡᱚᱢ ᱠᱚᱫᱚ, ᱜᱚᱝᱠᱮ ᱟᱹᱵᱤᱱ ᱫᱚᱵᱤᱱ ᱡᱚᱢ ᱠᱮᱫᱟ ᱥᱮ ᱯᱟᱛᱟᱨᱮ?
ᱦᱮᱸ ᱜᱚᱝᱠᱮ ᱟᱹᱞᱤᱧᱟᱜ ᱱᱚ ᱮᱱᱮᱡ ᱜᱮ ᱦᱟᱸᱜ ᱞᱤᱧ ᱛᱩᱤᱫᱩᱜ ᱜᱚᱫ ᱟᱠᱟᱱᱟ᱾ ᱦᱮᱸ ᱥᱮ ᱦᱸ ᱦᱩᱸ ᱦᱩᱸ ᱛᱟᱦᱮ ᱜᱚᱝ ᱠᱮ ᱦᱚᱜᱼᱚᱭ ᱫᱟᱠᱟ ᱠᱚᱵᱮᱱ ᱡᱚᱢ ᱠᱮᱜᱼᱟ ᱪᱮᱫ ᱠᱚ ᱛᱮᱦᱮᱧ ᱫᱚ ᱩᱛᱩ ᱠᱚᱫᱚ ᱦᱩᱭ ᱞᱮᱱᱟ ᱟᱨ ᱪᱮᱫ?
ᱜᱚᱝᱠᱮ ᱛᱮᱦᱮᱧ ᱫᱚ ᱰᱟᱝᱨᱤ ᱡᱷᱤᱞ ᱞᱮ ᱟᱹᱜᱩ ᱞᱮᱫᱼᱟ᱾
ᱦᱮᱸ ᱜᱚᱝᱠᱮ ᱟᱹᱰᱤ ᱥᱤᱵᱤᱞ ᱥᱤᱵᱤᱞ ᱯᱮ ᱡᱚᱢᱮᱫ ᱫᱚ ᱜᱚᱝᱠᱮ?
ᱦᱮᱸ ᱛᱮᱦᱮᱧ ᱫᱚ ᱥᱩᱠᱨ ᱵᱟᱨ ᱠᱟᱱ ᱫᱚ᱾
ᱟᱪᱪᱷᱟ ᱟᱪᱪᱷᱟ ᱜᱚᱝᱠᱮ ᱛᱮᱦᱮᱧ ᱫᱚ ᱦᱟᱸᱜ ᱟᱞᱮ ᱫᱚ ᱦᱟᱹᱠᱩ ᱠᱚᱜᱮ ᱦᱟᱸᱜ ᱞᱮ ᱥᱟᱵ ᱵᱟᱲᱟ ᱞᱮᱫ ᱠᱚᱣᱟ ᱢᱟᱱᱮ ᱤᱭᱟᱹ ᱪᱟᱞᱟᱣ ᱦᱩᱭ ᱞᱮᱱᱟ ᱛᱚ ᱜᱚᱝᱠᱮ ᱢᱟᱱᱮ ᱨᱚᱦᱚᱭ ᱠᱮᱫᱼᱟᱞᱮ ᱛᱚ ᱟᱫᱚ ᱥᱤ ᱥᱤ ᱛᱮ ᱦᱟᱸᱜ ᱢᱟᱱᱮ ᱠᱟᱹᱴᱤᱡ ᱦᱟᱸᱜ ᱪᱟᱹᱲᱠᱟᱹ ᱦᱟᱹᱠᱩ ᱦᱟᱸ ᱠᱚ ᱥᱟᱵ ᱵᱟᱲᱟ ᱦᱩᱭ ᱟᱠᱟᱱᱟ᱾
ᱦᱮᱸ ᱦᱮᱸ᱾
ᱛᱟᱦᱚᱞᱮ ᱠᱷᱟᱱ ᱩᱱᱠᱩ ᱜᱮ ᱦᱟᱸᱜ ᱱᱤᱛᱚᱜ ᱫᱚ ᱚᱱᱮ ᱨᱟᱥᱮ ᱵᱟᱲᱟ ᱠᱟ ᱠᱟᱛᱮᱫ ᱵᱷᱟᱞᱮ ᱜᱮ ᱦᱟᱸᱜ ᱠᱚ ᱟᱹᱭᱠᱟᱹᱜ ᱠᱟᱱᱟ ᱚᱱᱠᱟᱛᱮ ᱡᱚᱢ ᱵᱟᱲᱟ ᱦᱩᱭᱱᱟ᱾ ᱦᱮᱸ ᱥᱮ ᱛᱟᱦᱚᱞᱮ ᱠᱷᱟᱱ ᱫᱚ
ᱛᱟᱦᱚᱞᱮ ᱚᱠᱟᱨᱮ ᱥᱟᱵ ᱫᱚ ᱦᱟᱹᱠᱩ ᱫᱚ ᱥᱟᱵ ᱦᱩᱭ ᱮᱱᱟ?
ᱜᱚᱝᱠᱮ ᱚᱱᱮ ᱦᱟᱸᱜ ᱞᱤᱧ ᱞᱟᱹᱭ ᱟᱵᱮᱱ ᱠᱟᱱ ᱫᱚ ᱚᱱᱮ ᱠᱷᱮᱛ ᱨᱮᱜᱮ ᱦᱟᱸᱜ ᱦᱩᱲᱩ ᱨᱚᱦᱚᱭ ᱞᱟᱦᱟ ᱥᱤᱭᱳ ᱦᱩᱭᱩᱜ ᱠᱟᱱ ᱛᱟᱦᱮᱸᱫ ᱢᱤᱫ ᱫᱷᱟᱣ ᱟᱫᱚ ᱥᱤ ᱥ ᱜᱮ ᱦᱟᱸᱜ ᱟᱲᱜᱚᱢ ᱡᱚᱠᱷᱚᱱ ᱫᱚ ᱠᱷᱟᱱ ᱠᱚ ᱩᱰᱩᱠᱮᱱᱟ ᱦᱮᱸ ᱟᱫᱚ ᱠᱚ ᱩ ᱰᱩᱠ ᱮᱱ ᱠᱷᱟᱱ ᱫᱚ ᱞᱟᱹᱭᱫᱟᱹᱧ ᱛᱚᱵᱮ ᱠᱟᱹᱴᱤᱡ ᱮᱸ ᱥᱟᱵ ᱦᱩᱭᱱᱟ ᱚᱱᱟ ᱟᱲᱜᱚᱢ ᱟᱲᱜᱚᱢ ᱛᱮᱜᱮ ᱪᱟᱯᱚ ᱪᱟᱯᱚ ᱛᱮᱜᱮ ᱦᱟᱸᱜ ᱥᱟᱵ ᱦᱩᱭᱱᱟ ᱰᱷᱮᱨ ᱜᱮ ᱛᱟᱞᱟ ᱴᱤᱯᱤᱱ ᱜᱟᱱ ᱟᱨ ᱪᱮᱫ᱾ ᱦᱮᱸ ᱛᱟᱦᱚᱞᱮ ᱠᱷᱟᱱ ᱟᱫᱚ ᱩᱱᱠᱩ ᱜᱮ ᱦᱟᱸᱜ ᱟᱹᱭᱩᱵ ᱵᱮᱲᱟ ᱨᱟᱥᱮ ᱵᱟᱲᱟ ᱠᱚ ᱦᱩᱭᱱᱟ ᱛᱮᱦᱮᱧ ᱞᱮᱠᱟ ᱫᱚ᱾ ᱛᱟᱦᱚᱞᱮ ᱜᱚᱝᱠᱮ ᱟᱯᱮ, ᱦᱮᱸ ᱜᱚᱝᱠᱮ ᱞᱟᱹᱭ ᱫᱟᱞᱤᱧ ᱛᱟᱦᱚᱞᱮ ᱜᱚᱢᱠᱮ ᱮᱸᱻ ᱠᱤᱫᱩᱵ ᱦᱚᱸᱵᱮᱱ ᱠᱤᱫᱩᱵ ᱮᱱ᱾
ᱦᱮᱸ ᱦᱮᱸ, ᱦᱮᱸ ᱜᱚᱝᱠᱮ᱾
ᱦᱮᱸ ᱛᱟᱦᱚᱞᱮ ᱟᱹᱞᱤᱧ ᱢᱤᱫᱴᱮᱱ ᱠᱟᱛᱷᱟ ᱦᱟᱸᱜ ᱞᱤᱧ ᱫᱤᱥᱟᱹ ᱧᱟᱢᱮᱜᱼᱟ ᱟᱨ
ᱩᱸᱦ ᱦᱮᱸ ᱦᱮᱸ ᱞᱟᱹᱭᱵᱮᱱ᱾
ᱱᱚᱜᱼᱚᱭ ᱡᱮ ᱟᱭᱢᱟᱻ ᱟᱹᱛᱩ ᱠᱚᱨᱮ ᱦᱚᱸ ᱟᱹᱞᱤᱧ ᱦᱟᱸᱜ ᱞᱤᱧ ᱫᱟᱬᱟᱣ ᱟᱠᱟᱜᱼᱟ᱾ ᱦᱮᱸ ᱥᱮ ᱾
ᱦᱮᱸ ᱾
ᱡᱟᱦᱟᱸ ᱨᱮᱫᱚ ᱧᱮᱞ ᱟᱠᱟᱜ ᱟᱞᱤᱧ ᱦᱟᱹᱞᱤ ᱡᱩᱣᱟᱹᱱ ᱠᱚᱲᱟ ᱜᱤᱫᱟᱹᱨ ᱠᱚ᱾ ᱱᱚᱜ-ᱚᱭ ᱦᱟᱸᱜ ᱟᱭᱩᱵ ᱵᱮᱲᱟ ᱾ ᱫᱟᱠᱟ ᱠᱚ ᱡᱚᱢᱻ ᱥᱟᱹᱛ ᱞᱮᱱᱠᱷᱟᱱ ᱜᱮ ᱦᱟᱸᱜ ᱠᱷᱟᱱ ᱟᱫᱚ ᱠᱩᱞᱦᱤ ᱥᱮᱫ ᱦᱟᱸᱜ᱾ ᱚᱱᱮ ᱠᱟᱹᱴᱤᱡ ᱟᱰᱰᱟ ᱜᱚᱞᱯᱷᱚ ᱜᱩᱡᱚᱵᱽ ᱦᱟᱸᱜ ᱠᱚ ᱡᱟᱣᱨᱟ ᱜᱚᱫᱚᱜ᱾
ᱦᱮᱸ ᱦᱮᱸ ᱾
ᱛᱟᱦᱚᱞᱮ ᱜᱚᱝᱠᱮ ᱱᱚᱜ-ᱚ ᱱᱚᱣᱟ ᱠᱚᱫᱚ ᱟᱯᱮ ᱚᱱᱟ ᱠᱚᱨᱮᱫ ᱫᱚᱠᱚ ᱩᱰᱩᱠᱚᱜ ᱜᱮᱭᱟ ᱥᱮ ᱵᱟᱝᱟ?
ᱦᱮᱸ ᱦᱮᱸ ᱦᱮᱸ ᱱᱚᱣᱟ ᱫᱚᱠᱚ ᱚᱰᱚᱠᱚᱜ ᱜᱮᱭᱟ ᱡᱮᱢᱚᱱ ᱾ ᱱᱤᱛᱳᱜ ᱫᱚ ᱠᱟᱹᱴᱤᱡ ᱜᱚᱨᱚᱢ ᱠᱟᱱᱟ ᱾
ᱦᱩᱸ ᱦᱩᱸ ᱾
ᱜᱚᱨᱚᱢ ᱠᱟᱱ ᱨᱮᱫᱚ ᱟᱫᱚ ᱦᱟᱸᱜ ᱟᱫᱚ ᱡᱟᱢᱟ ᱠᱚ ᱠᱷᱩᱞᱟᱹᱣ ᱠᱟᱜᱼᱟ ᱾ ᱟᱨ ᱠᱚ ᱚᱰᱚᱠ ᱠᱚᱜᱼᱟ ᱟᱫᱚ ᱚᱱᱟ ᱠᱚᱨᱮ ᱠᱚ ᱛᱤᱸᱜᱩ ᱵᱟᱲᱟ ᱠᱚᱜᱼᱟ ᱯᱷᱳᱱ ᱠᱚᱠᱚ ᱧᱮᱞᱟ ᱾ ᱯᱷᱳᱱ ᱜᱚᱞᱯᱷᱚ ᱵᱟᱲᱟᱜ ᱟᱠᱚ ᱟᱫᱚ ᱚᱱᱟ᱾ ᱟᱹᱰᱤ ᱟᱭᱢᱟ ᱟᱹᱰᱤ ᱦᱚᱲ ᱠᱚ ᱚᱰᱚᱠ ᱠᱚᱜᱼᱟ ᱟᱫᱚ ᱜᱚᱞᱯᱷᱚ ᱢᱤᱫᱴᱮᱱ ᱠᱚ ᱪᱟᱹᱞᱩ ᱠᱟᱜᱼᱟ ᱾ ᱡᱮᱢᱚᱱ ᱜᱟᱯ᱾ ᱜᱟᱯᱟ ᱨᱮᱱᱟᱜ ᱫᱚ ᱚᱠᱟ ᱨᱮᱱᱟᱜ ᱡᱩᱫᱤ ᱴᱮᱠᱴᱟᱨ ᱛᱮ ᱡᱟᱦᱟᱸᱭ ᱥᱤ ᱪᱚᱭᱮᱫᱟ ᱩᱱᱤ ᱫᱚ ᱴᱮᱠᱴᱟᱨᱮ ᱯᱷᱳᱱ ᱟᱠᱟᱫᱮᱭᱟ ᱾ ᱦᱮᱸ ᱜᱟᱯᱟ ᱛᱟᱦᱞᱮ ᱤᱧᱟᱹᱜ ᱥᱮᱛᱟᱜ ᱵᱷᱳᱨ ᱨᱮ᱾ ᱟᱹᱜᱩᱭ ᱛᱤᱧ ᱢᱮ ᱱᱚᱝᱠᱟ ᱦᱟᱱᱟ ᱠᱚ ᱜᱟᱞᱢᱟᱨᱟᱜᱼᱟ ᱟᱹᱜᱩᱭ ᱢᱮ ᱴᱮᱠᱴᱟᱨ ᱾ ᱦᱩᱸᱜ ᱤᱧᱟᱹᱜ ᱞᱟᱦᱟ ᱯᱳᱭᱞᱳ ᱫᱚ ᱥᱤ ᱥᱤ ᱠᱟᱹᱛᱤᱧ ᱢᱮ ᱤᱧ ᱟᱹᱰᱤ ᱜᱟᱱ᱾ ᱪᱟᱥᱨᱤᱧ᱾ ᱠᱷᱮᱛ ᱠᱚ ᱟᱣᱨᱤᱧ ᱨᱚᱦᱚᱭᱟ ᱚᱱᱠᱟ ᱠᱚ ᱜᱚᱞᱯᱷᱚ ᱵᱟᱲᱟᱜᱼᱟ ᱢᱚᱴᱟᱢᱩᱴᱤ᱾ ᱫᱚᱥᱴᱟ ᱦᱟᱹᱨᱤᱡ ᱫᱚ ᱦᱚᱲ ᱵᱮᱸᱜᱮᱫ ᱜᱮᱢ ᱧᱟᱢ᱾ ᱛᱟᱯᱚᱨ ᱪᱟᱬᱢᱟᱬᱮ ᱡᱟᱹᱯᱤᱫ ᱠᱟᱛᱮᱫ ᱟᱨ ᱚᱠᱚ ᱵᱷᱳᱨ᱾ ᱯᱟᱸᱪᱴᱟ ᱛᱮᱠᱚ ᱵᱮᱨᱮᱫ ᱟ ᱾ ᱵᱮᱨᱮᱫ ᱠᱟᱛᱮᱫ ᱠᱚ ᱠᱟᱹᱢᱤ ᱟᱨᱚ ᱠᱚ ᱪᱟᱞᱟᱜᱼᱟ ᱚᱱᱠᱟ ᱴᱮᱠᱴᱟᱨ ᱢᱟᱛᱚ ᱟᱹᱰᱤ ᱪᱟᱬᱜᱮ ᱟᱹᱜᱩᱭ ᱾
ᱦᱩᱸ ᱢᱮᱱᱠᱷᱟᱱ ᱜᱚᱢᱠᱮ ᱦᱮᱸ ᱢᱮᱱᱠᱷᱟᱱ ᱜᱚᱢᱠᱮ? ᱚᱱᱟ ᱢᱟᱛᱚ ᱟᱞᱤᱧ ᱦᱚᱞᱤᱧ ᱵᱩᱡᱮᱫ ᱥᱮ ᱟᱞᱮ ᱠᱚᱨᱮᱱ ᱦᱚᱸ ᱡᱟ᱾ ᱦᱟᱸᱭ ᱠᱚ ᱠᱟᱹᱢᱤ ᱞᱮᱠᱟᱱ ᱠᱚ ᱩᱱᱠᱩ ᱢᱟ ᱦᱟᱸᱜ ᱠᱚ? ᱪᱟᱞᱟᱜ ᱠᱟᱱ ᱜᱮᱭᱟ ᱥᱮ ᱪᱟᱬ ᱧᱚᱜ ᱜᱮᱠᱚ ᱡᱟᱹᱯᱤᱫᱟ ᱩᱱᱠᱩ ᱫᱚ ᱠᱟᱨᱚᱱ ᱦᱟᱸᱜ ᱜᱟᱯᱟ ᱵᱷᱳᱨ ᱛᱮ ᱦᱟᱸᱜ ᱵᱮᱨᱮᱫ ᱞᱟᱜᱟᱣ ᱠᱚᱣᱟ ᱪᱟᱬ ᱧᱚᱜ ᱾ ᱦᱩᱸ ᱡᱮ ᱱᱚᱜᱼᱚᱭ ᱡᱮᱢᱚᱱ ᱚᱲᱟᱜ ᱨᱮᱱ ᱟᱭᱳ ᱦᱚᱲ ᱠᱚᱫᱚ ᱦᱟᱸᱜ?
ᱡᱟᱹᱯᱤᱫ ᱠᱮᱜᱼᱟ ᱦᱟᱸᱜ ᱵᱮᱨᱮᱫ ᱠᱟᱛᱮᱫ ᱡᱟᱦᱟᱸ ᱫᱚ ᱵᱷᱳᱨ ᱛᱮ ᱦᱟᱸᱜ ᱠᱟᱹᱡ ᱫᱟᱠᱟ ᱠᱚᱠᱚ ᱤᱥᱤᱱ ᱞᱮᱠᱷᱟᱱ ᱤᱱᱟᱹᱠᱷᱟᱱ ᱦᱟᱸᱜ ᱞᱚᱜᱚᱱ ᱫᱷᱟᱨᱟ ᱠᱚ ᱪᱟᱞᱟᱣ ᱫᱟᱲᱮᱭᱟᱜᱼᱟ ᱾ ᱦᱩᱸ ᱢᱮᱱᱠᱷᱟᱱ ᱾ ᱡᱟᱦᱟᱸᱭ ᱜᱤᱫᱽᱨᱟᱹ ᱵᱟᱞᱤᱧ ᱞᱟᱹᱭᱫᱟ ᱱᱚᱝᱠᱟᱱ ᱦᱚᱲᱟᱜ ᱠᱟᱛᱷᱟ ᱞᱤᱧ ᱞᱟᱹᱭᱫᱟ ᱡᱟᱦᱟᱸᱭ ᱜᱤᱫᱽᱨᱟᱹ ᱠᱚᱫᱚ ᱦᱟᱸᱜ ᱧᱮᱞ ᱵᱮᱱ ᱮᱸ᱾ ᱯᱷᱳᱱ ᱠᱚ ᱟᱛᱮᱜ ᱦᱟᱸᱜ ᱦᱳᱭᱛᱳ ᱱᱮᱛᱟᱨ ᱫᱚ ᱯᱷᱳᱱ ᱨᱮ ᱟᱭᱢᱟ ᱨᱚᱠᱚᱢ᱾ ᱠᱷᱮᱞᱳᱰ ᱠᱚ ᱩᱰᱩᱠ ᱟᱠᱟᱱᱟ ᱥᱮ ᱧᱮᱞ ᱠᱚᱵᱮᱱ ᱦᱟᱸᱜ ᱯᱷᱳᱱ ᱨᱮ ᱦᱟᱸᱜ ᱡᱟᱦᱟᱸ ᱨᱮᱫᱚ ᱢᱤᱫᱴᱷᱮᱱ ᱫᱩᱲᱩᱵ ᱠᱟᱛᱮ ᱠᱚ ᱠᱷᱮᱞᱳᱜ᱾ ᱠᱟᱱᱟ ᱦᱚᱸᱜ ᱚᱝᱠᱟᱱ ᱜᱤᱫᱽᱨᱟᱹ ᱠᱚ ᱡᱟᱦᱟᱸᱭ ᱫᱚ ᱥᱩᱫᱩ ᱯᱷᱳᱱ ᱜᱮ ᱦᱟᱸᱜ ᱠᱚ ᱩᱭᱩᱜ ᱠᱟᱜ ᱩᱭᱩᱝ ᱠᱟᱜ-ᱟ ᱦᱚᱸᱜ ᱚᱝᱟᱱ ᱠᱚ ᱢᱮᱱᱟᱜ᱾ ᱠᱚᱣᱟ ᱥᱮ ᱵᱟᱝᱟ?
ᱦᱮᱸ ᱢᱮᱱᱟᱜ ᱠᱚᱣᱟ ᱮᱠᱫᱚᱢ᱾ ᱦᱮᱸ ᱜᱚᱢᱠᱮ ᱚᱱᱟ ᱨᱮᱱᱟᱜ ᱦᱚᱸ ᱛᱮᱞᱟᱧ ᱞᱟᱹᱭᱟᱢ ᱠᱟᱱᱟ᱾
ᱦᱩᱸ ᱦᱩᱸ ᱾
ᱦᱮᱸ ᱦᱮᱸ᱾ ᱡᱮᱢᱚᱱ ᱟᱞᱮ ᱠᱚᱨᱮᱱ ᱜᱮ ᱢᱮᱱᱟᱜ ᱠᱚᱣᱟ ᱜᱤᱫᱽᱟᱹ ᱢᱟᱱᱮ ᱟᱞᱮ ᱠᱚᱨᱮᱱ ᱫᱚ ᱟᱞᱮ ᱚᱱᱟ᱾ ᱚᱰᱚᱠ ᱫᱩᱣᱟᱹᱨ ᱨᱮᱱ ᱢᱟᱱᱮ ᱵᱚᱭᱦᱟ ᱛᱟᱠᱚ ᱫᱟᱫᱟ ᱛᱟᱠᱚ ᱢᱮᱱᱟᱜ ᱠᱚᱣᱟ᱾
ᱦᱩᱸ᱾
ᱦᱮᱸ ᱫᱚᱢᱮ ᱚᱱᱟ ᱪᱮᱫ ᱫᱚ ᱜᱮᱢ ᱚᱰᱳᱠ ᱠᱟᱱ ᱫᱚ ᱯᱷᱨᱤ ᱯᱷᱟᱭᱟᱨ
ᱟᱪᱪᱷᱟ ᱟᱪᱪᱷᱟ᱾
ᱦᱩᱸ ᱦᱮᱸ ᱚᱱᱟ ᱫᱚᱢᱮ ᱠᱚ ᱠᱷᱮᱞ ᱜᱮᱭᱟ ᱚᱸᱰᱮ ᱠᱚ ᱢᱟ ᱢᱤᱫᱴᱷᱮᱱ ᱫᱩᱲᱩᱵ ᱠᱟᱛᱮ ᱵᱚᱱ ᱠᱷᱮᱞᱟ ᱟᱫᱚ ᱚᱱᱟᱜᱮ ᱠᱩ ᱫᱚ ᱫᱟᱠᱟ ᱡᱚᱢ ᱠᱟᱛᱮ ᱠᱚ ᱚᱰᱳᱠ ᱮᱱ ᱠᱷᱟᱡ ᱫᱚ ᱟᱫᱚ ᱮᱢᱚᱱ ᱠᱚ ᱠᱷᱮᱞᱟ ᱟᱹᱰᱤ ᱜᱷᱟᱹᱲᱤᱡ ᱠᱚ ᱠᱷᱮᱞᱟ ᱤᱧᱟ ᱫᱚ ᱵᱟᱨᱚ ᱴᱟ ᱮᱠᱴᱟ ᱦᱟᱹᱨᱤᱡ ᱠᱚ ᱠᱷᱮᱞᱟ ᱢᱟᱱᱮ ᱚᱱᱟ ᱠᱷᱮᱞ ᱠᱟᱛᱮᱜ ᱪᱮᱫ ᱧᱟᱢᱚᱜᱼᱟ ᱚᱱᱟ ᱫᱚ ᱤᱧ ᱦᱚᱸ ᱵᱟᱹᱧ ᱵᱟᱲᱟᱭᱟ ᱤᱧ ᱫᱚ ᱵᱟᱹᱧ ᱠᱷᱮᱞᱟ,
ᱟᱪᱪᱷᱟ ᱢᱮᱱᱠᱷᱟᱱ ᱦᱮᱸ ᱦᱮᱸ ᱢᱮᱱᱠᱷᱟᱱ ᱜᱚᱝᱠᱮ ᱱᱚᱜᱼᱚᱭ ᱡᱮ ᱩᱱ ᱜᱷᱟᱹᱲᱤᱡ ᱠᱷᱮᱞᱟ ᱛᱟᱞᱦᱮ ᱩᱱᱠᱩ ᱜᱤᱫᱽᱨᱟᱹ ᱠᱚᱫᱚ ᱦᱮᱸ ᱥᱮ ᱫᱟᱠᱟ ᱠᱚᱫᱚ ᱠᱚ ᱡᱚᱢ ᱠᱟᱟᱜᱼᱟ ᱥᱮ ᱵᱟᱝ ᱡᱚᱢ ᱠᱟᱛᱮ ᱜᱮ ᱠᱚ ᱩᱰᱩᱠ ᱟᱠᱟᱱᱟ᱾
ᱦᱮᱸ ᱡᱚᱢ ᱠᱟᱛᱮᱫ ᱠᱚ ᱚᱰᱳᱚᱠᱚᱜᱼᱟ ᱚᱰᱳᱚᱠ ᱠᱟᱛᱮᱜ ᱟᱫᱚ ᱚᱱᱮ ᱡᱟᱦᱟᱸᱱᱟᱜ ᱠᱚ ᱢᱤᱫᱴᱮᱱ ᱠᱚ ᱫᱷᱚᱨᱟᱣ ᱠᱮᱫᱟ ᱥᱤᱠᱲᱤᱡ ᱟᱞᱚ ᱠᱚ ᱜᱮᱨ ᱠᱚᱢᱟ,
ᱟᱪᱪᱷᱟ ᱟᱪᱪᱷᱟ᱾
ᱦᱮᱸ ᱟᱫᱚ ᱚᱱᱮ ᱡᱚ ᱢᱤᱫ ᱫᱷᱟᱹᱣ ᱡᱩᱫᱤ ᱠᱚ ᱠᱷᱮᱞ ᱠᱚ ᱮᱦᱚᱵ ᱮᱱᱟ ᱟᱫᱚ ᱟᱫᱚ ᱵᱟᱨᱚᱴᱟ ᱮᱠᱴᱟ ᱪᱷᱟᱲᱟ ᱛᱚ ᱚᱲᱟᱜ ᱫᱚ ᱨᱩᱣᱟᱹᱲ ᱨᱮᱱᱟᱜ ᱱᱟᱢ ᱪᱤᱱᱛᱟᱹ ᱜᱮ ᱵᱟᱹᱱᱩᱜᱼᱟ ᱟᱨ ᱥᱮᱛᱟᱜ ᱦᱚᱸ ᱵᱟᱝᱠᱚ ᱵᱮᱨᱮᱫ ᱦᱚᱫᱚᱜᱼᱟ,
ᱟᱪᱪᱷᱟ ᱟᱪᱪᱷᱟ ᱛᱟᱦᱚᱞᱮ ᱜᱚᱝᱠᱮ ᱞᱤᱧ ᱞᱟᱹᱭᱮᱫᱼᱟ ᱡᱟᱦᱟᱸᱭ ᱜᱤᱫᱽᱨᱟᱹ ᱠᱚᱦᱟᱸᱜ ᱱᱚᱜ ᱚᱝᱠᱟ ᱠᱟ ᱮᱸ ᱧᱤᱫᱟᱹ ᱧᱛᱟᱹ ᱚᱱᱠᱟᱠᱚ ᱛᱟᱦᱮᱸᱱ ᱠᱟᱱᱟ ᱠᱩᱞᱦᱤ ᱠᱚᱨᱮ ᱢᱮᱱᱟᱜ ᱠᱚᱛᱟ ᱵᱚᱱᱟ ᱟᱵᱚᱨᱮᱱ ᱟᱫᱚ ᱩᱝ ᱠᱩ ᱜᱤᱫᱽᱨᱟᱹ ᱠᱚᱨᱮᱱ ᱚᱲᱟᱜ ᱦᱚᱲ ᱠᱚᱫᱚ ᱛᱚᱵᱮ ᱜᱚᱝᱠᱮ ᱩᱝᱠᱩ ᱫᱚ ᱠᱤ ᱵᱟᱠᱚ ᱯᱟᱸᱡᱟ ᱠᱚᱣᱟ ᱥᱮ ᱩᱱᱠᱩ ᱠᱚᱫᱚ ᱡᱟᱹᱯᱤᱫ ᱠᱟᱛᱮᱜ ᱜᱮᱠᱚ ᱦᱤᱲᱤᱧ ᱠᱟᱠᱚᱣᱟ ᱩᱱᱠᱩ ᱠᱚᱫᱚᱜ ᱚᱱᱟ ᱡᱤᱱᱤᱥ ᱜᱮ ᱦᱟᱸᱜ ᱟᱹᱞᱤᱧ ᱫᱚ ᱵᱟᱝᱞᱤᱧ ᱵᱡᱷᱟᱹᱣ ᱫᱟᱲᱮᱜ
ᱦᱩᱸᱜ ᱦᱮᱸ ᱦᱮᱸ ᱦᱮᱸ᱾ ᱚᱱᱮ ᱦᱤᱲᱤᱧ ᱫᱚ ᱵᱟᱝᱠᱚ ᱦᱤᱲᱤᱧ ᱠᱟᱠᱚᱣᱟ ᱟᱫᱚ ᱠᱚ ᱞᱟᱸᱜᱟ ᱡᱟᱞᱟᱼᱟ ᱠᱟᱹᱢᱤ ᱩᱱᱤ ᱜᱤᱫᱽᱨᱟᱹ ᱦᱚᱲ ᱫᱚ ᱢᱟᱱᱮ ᱫᱚᱢᱮ ᱫᱚ ᱠᱟᱹᱢᱤ ᱫᱚ ᱥᱩᱫᱩ ᱵᱷᱤᱛᱟᱹᱞᱟᱜ ᱜᱮᱭ ᱜᱟᱱᱚᱜᱼᱟ ᱟᱨ ᱠᱟᱹᱴᱤᱡ ᱚᱱᱟ ᱥᱤ ᱠᱟᱹᱴᱤᱡ ᱠᱚ ᱥᱤᱪᱚᱭ ᱵᱟᱠᱷᱷᱟᱡ ᱫᱚ ᱥᱤᱭᱟᱭ ᱟᱨ ᱵᱟᱠᱷᱟᱡ ᱫᱚ ᱥᱮ ᱩᱱᱤ ᱫᱚ ᱫᱚᱢᱮ ᱞᱟᱸᱜᱟ ᱫᱚ ᱵᱟᱭ ᱵᱩᱡᱟ᱾
ᱟᱪᱪᱷᱟ ᱟᱪᱪᱷᱟ᱾
ᱦᱮᱸ ᱟᱫᱚ ᱚᱱᱟ ᱦᱚᱛᱤᱨ ᱛᱮ ᱩᱱᱤᱤᱫ ᱞᱟᱸᱜᱟ ᱵᱟᱭ ᱵᱩᱡ ᱠᱷᱟᱡ ᱠᱟᱹᱴᱤᱡ ᱫᱚ ᱠᱷᱮᱞ ᱵᱟᱲᱟᱭᱟ, ᱚᱱᱟ ᱜᱮᱢ ᱠᱚ ᱟᱨ ᱥᱮᱛᱟᱜ ᱦᱚᱸ ᱵᱟᱭ ᱵᱮᱨᱮᱫᱼᱟ ᱩᱱᱟᱹᱜ ᱩᱱᱟᱹᱜ ᱪᱟᱬ ᱫᱚ,
ᱟᱫᱚ ᱜᱤᱫᱽᱨᱟᱹ ᱦᱚᱲ ᱛᱚ ᱜᱤ ᱫᱽᱨᱟᱹ ᱦᱚᱲ ᱛᱚ ᱩᱱᱤ ᱫᱚ ᱪᱮᱫᱟᱜ ᱠᱚ ᱠᱟᱹᱢᱤ ᱦᱚᱪᱭᱟ ᱭᱟ ᱵᱟᱵᱚ ᱞᱟᱹᱭᱟᱭᱟ ᱠᱚ ᱦᱟᱸᱜ ᱵᱟᱹᱵᱩ ᱫᱚ ᱮᱸ ᱚᱞᱚᱜ ᱯᱟᱲᱦᱟᱜ ᱛᱟᱞᱮᱭᱟᱭ ᱩᱱᱤ ᱫᱚ ᱦᱟᱸᱜ ᱩᱱᱟᱹᱜ ᱫᱚ ᱵᱟᱞᱮ ᱠᱟᱹᱢᱤ ᱪᱚᱭ ᱭᱟ ᱟᱨ ᱢᱮᱱᱠᱷᱟᱱ ᱵᱟᱹᱵᱩ ᱫᱚ ᱦᱟᱸᱜ ᱚᱞᱚᱜ ᱯᱟᱲᱦᱟᱣ ᱥᱟᱶ ᱥᱟᱶᱛᱮ ᱟᱨᱦᱚ ᱦᱟᱸᱜ ᱮᱴᱟᱜ ᱯᱟᱲᱦᱟᱣ ᱠᱚᱦᱚᱸᱭ ᱥᱮᱬᱟ ᱟᱠᱟᱫᱟ ᱡᱟᱦᱟᱸᱭ ᱫᱚ ᱦᱟᱸᱜ ᱠᱷᱟᱱ ᱠᱩᱞᱦᱤ ᱢᱩᱪᱟᱹᱫ ᱨᱮ ᱫᱩ ᱫᱩᱲᱩᱵ ᱠᱟ ᱠᱟᱛᱮᱫ ᱚᱠᱚᱭ ᱫᱚ ᱦᱟᱸᱜ ᱟᱹᱞᱤᱧ ᱞᱤᱧ ᱧᱮᱞ ᱟᱠᱟᱫ ᱠᱚᱣᱟ ᱦᱮᱸ ᱥᱮ ᱚᱠᱚᱭ ᱫᱚ ᱦᱟᱸᱜ ᱧᱮᱞ ᱠᱚᱵᱮᱱ ᱚᱱᱠᱟ ᱠᱷᱮᱞᱳᱜ ᱠᱟᱱᱟ ᱠᱚ ᱠᱷᱮᱞᱳᱰ ᱠᱚ ᱡᱟᱦᱟᱸ ᱯᱷᱳᱱ ᱨᱮᱱᱟᱜ ᱟᱨ ᱪᱮᱫ, ᱦᱩᱸ ᱟᱨ ᱚᱱᱟ ᱵᱟᱫ ᱠᱟᱛᱮᱜ ᱚᱠᱚᱭ ᱠᱚᱫᱚ ᱦᱟᱸᱜ ᱧᱮᱞ ᱠᱚᱵᱮᱱ ᱜᱚᱞᱯᱷᱚᱭᱮᱜ ᱟᱠᱚ ᱦᱩᱸ ᱟᱨ ᱜᱚᱞᱯᱷᱚᱭᱮᱜᱼᱟᱠᱚ ᱪᱮᱫ ᱵᱮᱱ ᱢᱮᱛᱟ ᱠᱚᱣᱟ ᱟᱵᱮᱱ ᱡᱩᱫᱤ ᱚᱱᱛᱮ ᱦᱟᱸᱜ ᱵᱮᱱ ᱪᱟᱞᱟᱜᱼᱟ ᱛᱟᱦᱚᱞ ᱠᱷᱟᱱ ᱫᱚ ᱟᱵᱮᱱ ᱧᱮᱞ ᱛᱮᱦᱚ ᱠᱱᱳ ᱡᱮ ᱟᱵᱮᱱ ᱦᱚᱸ ᱵᱟᱠᱚ ᱮᱞᱟᱣᱵᱮᱱᱟ ᱟᱨ ᱪᱮᱫ,
ᱵᱟ ᱵᱟ ᱚᱱᱟ ᱢᱟᱱᱮ ᱮᱢᱚᱱ ᱠᱚ ᱠᱟ
ᱞᱟᱹᱴᱩ ᱦᱚᱲᱮ ᱦᱤᱡᱩᱜ ᱠᱟᱱᱟ ᱛᱟᱦᱞᱮ ᱠᱷᱟᱱ ᱫᱚ ᱠᱟᱹᱴᱤᱡ ᱫᱟᱱᱟᱝ ᱚ ᱦᱩᱭᱩᱜᱼᱟ ᱩᱠᱩ ᱦᱩᱭᱩᱜᱼᱟ ᱢᱮᱱᱠᱷᱟᱱ ᱚᱱᱟ ᱠᱚᱦᱚᱸ ᱵᱟᱹᱱᱩᱜᱼᱟ᱾ ᱠᱟᱜ ᱛᱟᱠᱚ ᱱᱮᱛᱟᱨ ᱠᱚ ᱜᱤᱫᱽᱨᱟᱹ ᱠᱚᱣᱟᱜ ᱫᱚ᱾ ᱦᱩᱸ, ᱢᱟᱱᱮ ᱞᱟᱡᱟᱣ ᱵᱚᱛᱚᱨ ᱡᱤᱱᱤᱥᱴᱟᱜ ᱫᱚ ᱦᱟᱸᱜ ᱪᱟᱵᱟ ᱟᱠᱟᱱ ᱛᱟᱠᱚᱣᱟ᱾
ᱪᱟᱵᱟᱣ ᱟᱠᱟᱱᱟ ᱱᱤᱛᱚᱜ ᱫᱚ᱾
ᱦᱩᱸ ᱦᱩᱸ, ᱛᱟᱦᱞᱮ ᱠᱷᱟᱱ ᱫᱚ ᱱᱩᱜ-ᱩᱝᱠᱩ ᱜᱤᱫᱽᱨᱟᱹ ᱠᱚᱫᱚ ᱚᱱᱟ ᱟᱠᱚ ᱚᱲᱟᱜ ᱦᱚᱲ ᱠᱚ ᱠᱟᱹᱴᱤᱡ ᱡᱩᱫᱤ ᱠᱚ ᱪᱮᱴᱷᱟ ᱠᱚᱜ-ᱟ ᱛᱟᱦᱞᱮ ᱠᱷᱟᱱ ᱫᱚ ᱦᱚᱭᱛᱚ ᱱᱩᱱᱟᱹᱜ ᱫᱚ ᱵᱟᱝ ᱱᱚᱝᱠᱟ ᱠᱚᱜ-ᱟ, ᱟᱨ ᱢᱮᱫᱴᱮᱱ ᱠᱟᱛᱷᱟ ᱞᱤᱧ ᱞᱟᱹᱭᱟ ᱜᱚᱝᱠᱮ ᱱᱚᱜᱼᱚᱭ ᱥᱮ ᱧᱤᱫᱟᱹ ᱧᱩᱤᱫᱟᱹ ᱵᱟᱨᱦᱨᱮ ᱨᱮᱜᱮ ᱦᱟᱸᱜ ᱜᱤᱫᱽᱨᱟᱹ ᱯᱤᱫᱽᱨᱟᱹ ᱠᱚ ᱛᱟᱸᱦᱮᱱᱟ᱾ ᱟᱨ ᱚᱲᱟᱜ ᱦᱚᱲᱟᱜ ᱢᱮᱸᱫ ᱦᱚᱸ ᱪᱤᱠᱟᱹᱛᱮ ᱡᱟᱹᱯᱤᱫᱚᱜ-ᱟ ᱜᱚᱝᱠᱮ᱾
ᱟᱫᱚ ᱞᱟᱸᱜᱟ ᱡᱟᱞᱟ ᱡᱟᱹᱯᱤᱫ ᱠᱚᱜ-ᱟ, ᱵᱟᱠᱷᱟᱡ ᱮᱢᱱᱤ ᱫᱤᱱ ᱫᱚ
ᱞᱟᱸᱜᱟ ᱡᱟᱞᱟ ᱨᱮᱦᱚᱸ ᱛᱚ ᱟᱞᱤᱧ ᱞᱤᱧ ᱵᱩᱡᱽᱫᱟ ᱞᱟᱸᱜᱟ ᱡᱟᱞᱟ ᱡᱟᱹᱯᱤᱫᱚᱜ-ᱟ ᱢᱮᱱᱠᱷᱟᱱ ᱜᱤᱫᱽᱨᱟᱹ ᱛᱚ ᱦᱟᱸᱜ ᱟᱢᱻ ᱜᱚᱝᱠᱮ ᱠᱟᱹᱴᱤᱡ ᱫᱚ ᱦᱚᱦᱚᱭ ᱜᱮᱭᱟ ᱟᱞᱮ ᱱᱚᱣᱟ ᱠᱚᱨᱮ ᱫᱚᱞᱤᱧ ᱧᱮᱞ ᱟᱠᱟᱜ-ᱟ᱾ ᱦᱮᱸ ᱢᱮᱱᱟᱜ ᱠᱚᱜᱮᱭᱟ ᱚᱱ ᱠᱟ ᱫᱚ ᱦᱟᱸᱜ ᱡᱟᱦᱟᱸᱭ ᱜᱤᱫᱽᱨᱟᱹ ᱫᱚ ᱦᱟᱸᱜ, ᱮᱛᱚ ᱦᱟᱸᱜ ᱠᱚ ᱵᱷᱴᱚᱨ ᱜᱮᱭᱟ ᱟᱵᱮᱱ ᱫᱚ ᱦᱚ ᱦᱚ ᱛᱮᱵᱮᱱ ᱦᱚ ᱦᱚ ᱯᱷᱟᱠᱟᱜ-ᱟ ᱦᱮᱸ ᱥᱮ᱾
ᱦᱮᱸ ᱦᱮᱸ ᱦᱮᱸ᱾
ᱠᱟᱱᱟ ᱦᱟᱸᱜ ᱟᱫᱚ ᱦᱮᱡ ᱫᱚ ᱦᱟᱸᱜ ᱵᱟᱠᱚ ᱦᱤᱡᱩᱜ ᱠᱟᱱᱟ᱾
ᱦᱩᱸ ᱦᱩᱸ᱾
ᱦᱩᱸ᱾ ᱟᱫᱚ ᱦᱚᱸᱜ-ᱚᱱᱠᱟᱱ ᱜᱤᱫᱽᱨᱟᱹ ᱠᱚᱜᱮ ᱛᱚ ᱜᱚᱝᱠᱮ ᱧᱮᱞ ᱵᱮᱱ ᱱᱟᱜ ᱪᱟᱬ ᱜᱮ ᱦᱟᱸᱜ ᱱᱩᱠᱩ ᱜᱤᱫᱽᱨᱟᱹ ᱜᱮᱠᱚ ᱦᱟᱸᱜ ᱠᱚ ᱵᱟᱯᱞᱟ ᱜᱚᱫᱚᱜ-ᱟ ᱦᱟᱸᱜ᱾ ᱦᱚᱸᱜ-ᱚᱱ ᱠᱟᱱ ᱠᱚᱜᱮ ᱦᱩᱸ᱾ ᱟᱫᱚ ᱦᱟᱸᱜ ᱠᱟᱹᱢᱤ ᱠᱚᱫᱚ ᱵᱟᱝ ᱫᱷᱚᱝ ᱟᱠᱚᱣᱟ᱾ ᱟᱫᱚ ᱧᱤᱫᱟᱹ ᱟᱠᱟᱱ ᱥᱮ ᱦᱟᱸᱜ ᱠᱷᱟᱱ ᱟᱫᱚ ᱚᱱᱮ ᱚᱝᱠᱟ ᱠᱩᱞᱦᱤ ᱩᱰᱩᱠ ᱠᱚᱦᱚᱸ ᱵᱟᱠᱚ ᱵᱟᱹᱜᱤ ᱫᱟᱲᱮᱭᱟᱜ-ᱟ ᱦᱩᱸ᱾
ᱛᱚ, ᱟᱫᱚ ᱫᱤᱱᱟᱹᱢᱟᱱ ᱢᱚᱛᱚ ᱥᱚᱢᱚᱭ ᱵᱟᱝ ᱧᱟᱢᱚᱜ ᱠᱟᱱ ᱱᱮᱛᱟᱨ ᱫᱤᱱ ᱫᱚ ᱨᱚᱦᱚᱭ ᱵᱟᱲᱟ ᱛᱮ, ᱟᱫᱚ ᱚᱱᱟ ᱦᱚᱛᱮᱡ ᱛᱮᱫᱚ ᱞᱤ ᱧᱤᱫᱟᱹ ᱵᱮᱲᱟ ᱜᱮ ᱞᱟᱹᱭᱟᱭ ᱤᱧ ᱫᱚ ᱥᱚᱢᱚᱭ ᱧᱤᱫᱟᱹ ᱦᱟᱸᱜ ᱤᱧ ᱯᱷᱳᱱᱟᱢᱟ ᱦᱟᱸᱜ ᱫᱚᱥᱴᱟ ᱥᱮᱡ᱾
ᱦᱩᱸ ᱦᱩᱸ᱾
ᱟᱨ ᱞᱟᱝ ᱜᱚᱞᱯᱷᱚᱱᱟ ᱦᱟᱸᱜ ᱤᱭᱟᱹ ᱮᱠᱴᱟ ᱫᱩᱴᱟ ᱦᱟᱹᱨᱤᱡ, ᱟᱫᱚ ᱚᱱᱟ ᱠᱷᱟᱹᱛᱤᱨ ᱛᱮ ᱩᱱᱠᱩ ᱫᱚ ᱚᱱᱟ ᱟᱹᱭᱠᱟᱹᱣ ᱥᱚᱢᱚᱭ ᱠᱟᱱ ᱥᱚᱢᱚᱭ ᱠᱚ ᱱᱮᱰᱟ ᱠᱟᱜ-ᱟ ᱡᱚ
ᱦᱮᱸ ᱦᱩᱸ ᱦᱩᱸ ᱦᱩᱸ᱾ ᱟᱫᱚ ᱱᱚᱜ-ᱚᱭ ᱡᱮ ᱱᱚᱜ-ᱚᱝᱠᱟ ᱠᱟᱹᱴᱤᱡ ᱠᱟᱹᱴᱤᱡ ᱜᱤᱫᱽᱨᱟᱹ ᱟᱞᱤᱧ ᱫᱚ ᱞᱤᱧ ᱞᱟᱹᱭᱟ ᱜᱚᱝᱠᱮ ᱦᱮᱸ ᱥᱮ᱾ ᱡᱟᱦᱟᱸ ᱞᱟᱦᱟ ᱞᱟᱦᱟ ᱛᱮᱦᱚᱸ ᱟᱹᱞᱤᱧᱟᱜ ᱢᱚᱱᱮ ᱠᱷᱚᱱᱟᱜ ᱫᱚ ᱱᱚᱝᱠᱟ ᱜᱮ ᱟᱨ ᱱᱚᱝᱠᱟ ᱜᱮᱞᱤᱧ ᱞᱟᱹᱭ ᱟᱹᱜᱩ ᱠᱟᱜ-ᱟ, ᱟᱨ ᱱᱚᱝᱠᱟ ᱜᱮᱞᱤᱧ ᱞᱟᱹᱭᱟ᱾ ᱡᱟᱦᱟᱸᱭ ᱜᱤᱫᱽᱨᱟᱹ ᱫᱚ ᱮᱠᱷᱚᱱᱳ ᱢᱟᱱᱮ ᱩᱢᱮᱹᱨ ᱟᱹᱣᱨᱤᱭᱟᱛᱟᱭᱟ ᱦᱮᱸ ᱥᱮ᱾ ᱥᱮ ᱜᱮᱞ ᱤᱨᱟᱹᱞ ᱥᱮᱨᱢᱟ ᱠᱷᱚᱱᱟᱜ ᱞᱟᱛᱟᱨ ᱜᱮᱭᱟᱭ ᱦᱚᱸᱜ-ᱚ ᱱᱚᱝᱠᱟᱱ ᱜᱤᱫᱽᱨᱟᱹ ᱠᱚᱫᱚ ᱟᱹᱞᱤᱧᱟᱜ ᱞᱟᱹᱭ ᱛᱮᱫᱚ ᱢᱟᱱᱮ, ᱯᱷᱩᱱ ᱡᱚᱴᱮᱫ ᱦᱚᱪᱚ ᱫᱚ ᱮᱠᱟᱞ ᱜᱮ ᱦᱟᱸᱜ ᱢᱟᱱᱟ ᱜᱮᱭᱟ᱾
ᱦᱮᱸ ᱦᱮᱸ᱾
ᱦᱩᱸ ᱱᱤᱡᱮ ᱫᱟᱛᱷᱟ ᱚᱲᱟᱜ ᱠᱚᱨᱮ ᱱᱚᱜᱼᱚᱭ ᱱᱚᱣᱟ ᱠᱟᱛᱷᱟ ᱡᱩᱫᱤ ᱠᱚ ᱵᱩᱡᱽ ᱠᱮᱭᱟ ᱥᱮ ᱜᱚᱝᱠᱮ ᱛᱟᱦᱞᱮ ᱠᱷᱟᱱ ᱫᱚ ᱟᱹᱰᱤ ᱜᱮ ᱱᱟᱯᱟᱭ ᱠᱚᱜ-ᱟ ᱦᱮᱸ ᱥᱮ ᱵᱟᱝ ᱜᱤᱫᱽᱨᱟᱹ ᱠᱚ ᱵᱟᱠᱚ ᱵᱟᱹᱲᱤᱡ ᱠᱚᱜ-ᱟ ᱱᱩᱱᱟᱹᱜ ᱫᱚ᱾
ᱵᱟᱝ, ᱟᱫᱚ ᱠᱟᱹᱴᱤᱡ ᱠᱷᱚᱱᱟᱜ ᱜᱮᱛᱚ ᱯᱷᱳᱱ ᱫᱚ ᱱᱮᱛᱟᱨ ᱫᱚ ᱠᱤᱨᱤᱧ ᱟᱠᱚ ᱠᱟᱱᱟ ᱵᱟᱠᱷᱟᱡ ᱠᱚ ᱟᱲᱮᱴᱤᱭᱮᱫᱟ ᱪᱮᱫ ᱠᱚ?
ᱦᱩᱸ ᱦᱩᱸ᱾ ᱢᱮᱱᱠᱷᱟᱱ ᱟᱨᱚ ᱜᱚᱝᱠᱮ, ᱟᱨᱚ ᱜᱚᱝᱠᱮ ᱱᱚᱜ-ᱚᱭ ᱡᱮ ᱱᱩᱠᱩ ᱫᱚ ᱜᱮᱢ ᱠᱚ ᱠᱷᱮᱞᱳᱜ ᱠᱟᱱᱟ ᱦᱮᱸ ᱥᱮ᱾
ᱦᱮᱸ ᱦᱮᱸ᱾
ᱟᱪᱪᱷᱟᱻ ᱟᱞᱮ ᱥᱮᱫ ᱨᱮᱱ ᱜᱤᱫᱽᱨᱟᱹ ᱠᱚᱦᱟᱸᱜ ᱠᱤᱪᱷᱩ ᱠᱚᱫᱚ ᱢᱮᱱᱟᱜ ᱠᱚᱣᱟ ᱦᱮᱸ ᱥᱮ ᱥᱮᱛᱟᱜ ᱨᱮᱫᱚ ᱦᱟᱸᱜ ᱱᱮᱛᱟᱨ ᱫᱚ ᱦᱟᱸ ᱵᱚᱱ ᱵᱟᱲᱟᱭ ᱜᱮᱭᱟ ᱫᱟᱜ ᱡᱟᱹᱩᱫ ᱞᱮᱠᱷᱟᱱ ᱟᱹᱭᱩᱵ ᱵᱮᱲᱟ ᱫᱚ ᱦᱟᱸᱜ ᱠᱟᱨᱮᱱ ᱠᱚ ᱫᱚ ᱦᱟᱸᱜ ᱦᱳᱭᱛᱚ ᱵᱟᱝ ᱜᱮ᱾ ᱛᱟᱦᱮᱱ ᱞᱟᱹᱜᱤᱫᱚᱜᱼᱟ ᱦᱩᱸ᱾ ᱛᱟᱦᱞᱮ ᱠᱷᱟᱱ ᱫᱚ ᱩᱱᱠᱩ ᱫᱚ ᱦᱟᱸᱜ ᱧᱮᱞ ᱵᱮᱱ ᱥᱮᱛᱟᱜ ᱨᱮ ᱟᱞᱮ ᱠᱚᱨᱮᱱ ᱜᱤᱫᱽᱨᱟᱹ ᱠᱤᱪᱷᱩ ᱠᱤᱪᱷᱩ ᱢᱮᱱᱟᱜ ᱠᱟᱜ ᱠᱚᱣᱟ
ᱦᱮᱸ᱾
ᱡᱟᱦᱟᱸᱭ ᱫᱚ ᱥᱮᱛᱟᱜ ᱨᱮ ᱦᱟᱸᱜ ᱴᱚᱨᱪ ᱞᱟᱭᱤᱴ ᱠᱚ ᱦᱟᱸᱜ ᱠᱚ ᱪᱟᱨᱡ ᱠᱟᱜᱼᱟ ᱱᱤᱛᱳᱜ ᱫᱚ᱾
ᱦᱩᱸ ᱦᱮᱸ ᱦᱮᱸ᱾
ᱢᱟᱱᱮ ᱦᱟᱭ ᱥᱮᱛᱟᱜ ᱨᱮᱠᱚ ᱪᱟᱨᱡ ᱠᱟᱜ ᱫᱚ ᱱᱤᱛᱳᱜ ᱫᱚ ᱦᱟᱸᱜ ᱠᱚ ᱪᱟᱞᱟᱣᱱᱟ ᱠᱩᱞᱦᱤ ᱨᱮᱠᱚ ᱫᱩᱲᱩᱵᱽ ᱵᱷᱟᱜᱟᱣ ᱮᱱ ᱜᱮ ᱟᱨ ᱟᱫᱚ ᱦᱟᱸᱜ ᱧᱮᱞ ᱠᱚᱵᱮᱱ ᱟᱨ ᱦᱚᱸ ᱦᱟᱸᱜ ᱵᱟᱨᱩᱰᱟᱝ ᱜᱚᱡ ᱠᱚ ᱩᱰᱩᱠᱮᱱ ᱜᱮ
ᱦᱮᱸ ᱦᱮᱸ᱾
ᱦᱩᱸ ᱟᱫᱚ ᱵᱟᱹᱨᱩᱰᱟᱝ ᱜᱚᱡ ᱚᱱᱮ ᱡᱮᱠᱚ ᱩᱰᱩᱠᱮᱱᱟ ᱜᱚᱝᱠᱮ ᱟᱫᱚ ᱦᱟᱸᱜ ᱛᱤ ᱨᱮᱪᱚ ᱠᱚ ᱵᱚᱞᱚᱜ? ᱠᱟᱱ ᱚᱲᱟᱜ ᱫᱚ ᱠᱚᱸ ᱴᱷᱤᱠ ᱴᱷᱤᱠᱟᱹᱱᱟ ᱵᱟᱹᱱᱩᱜ ᱚᱠᱚᱭ ᱫᱚ ᱮᱠᱴᱟ ᱰᱩᱴᱟ ᱦᱟᱸᱜ ᱠᱚ ᱵᱚᱞᱚᱜ ᱠᱟᱱᱟ ᱦᱩᱸ᱾ ᱟ ᱛᱚ ᱟᱞᱤᱧᱟᱜ ᱞᱟᱹᱭ ᱫᱚ ᱱᱚᱜᱼᱚᱸ ᱱᱚᱣᱟ ᱜᱮ ᱱᱚᱜᱼᱚᱭ ᱡᱮ ᱱᱩᱱᱟᱹᱜ ᱧᱤᱫᱟᱹ ᱦᱟᱸᱜ ᱩᱱᱟᱹᱜ ᱥᱟᱜᱤᱧ ᱦᱟᱸᱜ ᱪᱟᱞᱟᱜᱼᱟ ᱟᱞᱮ ᱠᱚᱨᱮᱱ ᱜᱤᱫᱽᱨᱟᱹ ᱜᱩᱰᱩ ᱜᱚᱡ ᱜᱚᱡ ᱛᱮ ᱦᱟᱱᱮ ᱜᱟᱰᱟ ᱫᱷᱟᱵᱤᱡ ᱠᱚ ᱤᱭᱟᱹ ᱜᱩᱰᱩ ᱜᱚᱡ ᱞᱤᱧ ᱞᱟ. ᱭᱫᱟ ᱚᱱᱮ ᱵᱟᱨᱩᱰᱟᱝ ᱜᱚᱡ ᱜᱚᱡ ᱛᱮ
ᱦᱮᱸ ᱦᱮᱸ ᱦᱮᱸ᱾
ᱦᱟᱱᱮ ᱜᱟᱰᱟ ᱫᱷᱟᱵᱤᱡ ᱠᱚ ᱪᱟᱞᱟᱜᱼᱟ᱾
ᱦᱮᱸ᱾
ᱦᱩᱸ ᱛᱟᱦᱚᱞᱮ ᱠᱷᱟᱱ ᱫᱚ ᱧᱤᱫᱟᱹ ᱧᱩᱛᱟᱹ ᱪᱮ ᱚᱥᱩᱵᱤᱛᱟ ᱦᱩᱭ ᱜᱚᱫᱚᱜᱼᱟ ᱢᱟ ᱯᱟᱞᱮ ᱟᱢᱨᱮᱱ ᱡᱟᱦᱟᱸᱭ ᱠᱚ ᱡᱚᱴᱟᱣ ᱠᱟᱱᱟ ᱠᱚ ᱱᱩᱠᱩ ᱜᱮ ᱡᱩᱫᱤ ᱠᱚ ᱵᱟᱜᱤ ᱦᱚᱴᱚ ᱟᱢᱟ ᱩᱱ ᱫᱚ?
ᱦᱮᱸ ᱦᱮᱸ ᱚᱱᱟ ᱦᱚᱸ ᱡᱚᱛᱷᱟᱛ ᱠᱟᱛᱷᱟ ᱜᱮᱢ ᱞᱟᱹᱭ ᱠᱟᱫᱟ᱾
ᱦᱩᱸ ᱦᱩᱸ᱾
ᱟᱫᱚ ᱡᱚᱠᱷᱚᱱ ᱜᱮ ᱜᱟᱛᱮ ᱜᱟᱛᱮᱢ ᱪᱟᱞᱟᱣ ᱠᱚᱜᱼᱟ ᱜᱟᱛᱮ ᱵᱟᱜᱤ ᱫᱚ ᱡᱚᱛᱚ ᱦᱚᱲᱟᱜ ᱢᱚᱱᱮ ᱫᱚ ᱵᱟᱝ ᱥᱚᱢᱟᱱ ᱛᱟᱵᱚᱱᱟ ᱠᱤᱱᱛᱩ ᱚᱠᱚᱭ ᱠᱚ ᱛᱚ ᱠᱚ ᱢᱚᱱᱮᱭᱟ ᱦᱟᱹᱴ ᱪᱤᱠᱟᱹᱭᱮᱱᱟ ᱪᱚ ᱵᱚᱱ ᱫᱟᱹᱲ ᱵᱟᱹᱜᱤᱭ-ᱟ ᱦᱩᱸ᱾
ᱦᱩᱸ ᱦᱩᱸ᱾
ᱦᱩᱸ ᱚᱱᱠᱟ ᱠᱤᱱᱛᱩ ᱚᱱᱟ ᱢᱚᱱᱮ ᱫᱚ ᱵᱤᱥᱤ ᱦᱚᱲᱟᱜ ᱫᱚ ᱵᱟᱝ ᱛᱟᱦᱮᱱᱟ ᱵᱟᱠᱷᱟᱡ ᱛᱟᱦᱮᱱ ᱜᱮᱭᱟ ᱠᱤᱱᱛᱩ ᱜᱟᱛᱮ ᱡᱩᱫᱤᱢ ᱤᱫᱤ ᱠᱟᱭᱟ ᱚᱱᱟ ᱫᱚ ᱫᱟᱹᱲ ᱵᱟᱹᱜᱤ ᱫᱚ ᱵᱟᱝ ᱵᱷᱟᱜ ᱜᱮᱭᱟ ᱦᱮᱸ ᱥᱮ ᱵᱟᱝ ᱟᱢᱟᱜ ᱢᱚᱱᱮᱨᱮ ᱪᱮᱜ ᱞᱮᱠᱟᱭ ᱞᱟᱹᱭ ᱫᱟ ᱚᱱᱟ ᱫᱚ?
ᱜᱚᱢᱠᱮ ᱵᱷᱟᱞᱮ ᱛᱚ ᱵᱟᱝ ᱵᱷᱟᱞᱮᱭᱟ ᱢᱮᱱᱠᱷᱟᱱ ᱧᱮᱞ ᱵᱮᱱ ᱦᱟᱸᱜ ᱩᱱᱠᱩ ᱢᱟ ᱢᱮᱫᱴᱮᱱ ᱵᱷᱟᱞᱮ ᱤᱭᱟᱹ ᱢᱮᱱᱛᱮ ᱠᱚ ᱪᱟᱞᱟᱣ ᱠᱟᱱᱟ ᱥᱮ? ᱦᱮᱸ ᱟᱞᱤᱧ ᱞᱤᱧ ᱞᱟᱹᱭ ᱫᱟ ᱧᱤᱫᱟᱹ ᱧᱩᱛᱟᱹ ᱟᱞᱤᱧᱟᱜ ᱞᱟᱹᱭ ᱫᱚ ᱪᱮᱫ ᱢᱟᱱᱮ ᱧᱤᱫᱟᱹ ᱧᱩᱛᱟᱹ ᱫᱟᱬᱟᱱ ᱫᱚ ᱵᱟᱱᱮ ᱟᱹᱞᱤᱧ ᱫᱚ ᱮᱠᱟᱞ ᱜᱮ ᱢᱟᱱᱮ ᱵᱟᱝ ᱞᱮᱠᱷᱟᱱ ᱫᱚ ᱟᱹᱰᱤ ᱜᱮ ᱱᱟᱯᱟᱭᱚᱜᱼᱟ ᱠᱟᱨᱚᱱ ᱪᱮᱫᱟᱜ ᱞᱤᱧ ᱞᱟᱹᱭ ᱫᱟ, ᱦᱮᱸ ᱦᱚᱸᱜᱼᱚᱭ ᱡᱮᱠᱚ ᱪᱟᱞᱟᱣ ᱠᱚᱜᱼᱟ ᱦᱮᱸ ᱥᱮ ᱪᱟᱞᱟᱣ ᱠᱚᱛᱮᱡ ᱧᱮᱞ ᱵᱮᱱ ᱦᱟᱸᱜ ᱡᱟᱦᱟᱱᱟᱜ ᱥᱮᱸᱫᱽᱨᱟ ᱠᱟᱨ ᱠᱟᱨᱠᱟ ᱛᱮᱜᱮ ᱦᱟᱸᱜ ᱧᱮᱞ ᱵᱮᱱ ᱦᱚᱭ ᱛᱚ ᱠᱟᱛᱷᱟ ᱠᱚ ᱦᱟᱸᱜ ᱵᱟᱝ ᱢᱮᱥᱟ ᱜᱚᱫᱚᱜ ᱠᱟᱱ ᱛᱟᱠᱚᱣᱟ᱾ ᱦᱩᱸ, ᱟᱨ ᱡᱩᱫᱤ ᱠᱚ ᱛᱟᱯᱟᱢ ᱠᱷᱟᱹᱯᱟᱹᱨᱤ ᱜᱚᱫ ᱮᱱᱟ ᱛᱟᱦᱞᱮ ᱠᱷᱟᱱ ᱫᱚ ᱧᱮᱞ ᱵᱮᱱ ᱦᱟᱸᱜ ᱩᱱ ᱫᱚ ᱡᱩᱫᱤ ᱫᱩᱨᱜᱷᱚᱴᱚᱱᱟ ᱠᱚ ᱜᱷᱚᱴᱟᱣ ᱜᱚᱫᱽᱱᱟ ᱜᱷᱚᱴᱟᱣ ᱜᱚᱫᱚᱜ ᱠᱟᱱ ᱜᱮᱭᱟ ᱱᱮᱭᱟ ᱱᱤᱛ ᱱᱮᱛᱟᱨᱜ ᱡᱩᱜᱽ ᱨᱮᱫᱚ ᱚᱦᱚᱵᱮᱱ ᱞᱟᱹᱭ ᱠᱮᱭᱟ ᱛᱚ ᱦᱚᱸᱜ-ᱚ ᱱᱟ ᱠᱚ ᱩᱭᱦᱟᱹᱨ ᱵᱷᱟᱵᱽᱱᱟ ᱠᱟᱛᱮᱫ ᱜᱮ ᱟᱹᱞᱤᱧ ᱫᱚᱞᱤᱧ ᱞᱟᱹᱭᱫᱟ ᱡᱟ ᱵᱮᱱ ᱪᱟᱞᱟᱜᱼᱟ ᱫᱤᱱᱩ ᱢᱟᱱ ᱵᱮᱱ ᱪᱟᱞᱟᱜᱼᱟ ᱠᱟᱨᱚᱱ ᱫᱤᱱᱩ ᱢᱟᱱ ᱫᱚ ᱦᱟᱸᱜ ᱦᱚᱲ ᱠᱚᱦᱚᱸ ᱠᱚ ᱮ ᱧᱟᱢ ᱜᱚᱫᱽ ᱢᱮᱜᱮᱭᱟ ᱦᱩᱸ ᱦᱩᱸ ᱛᱟᱦᱞᱮ ᱠᱷᱟᱱ ᱫᱚ ᱩᱱᱟᱹᱜ ᱫᱚ ᱦᱟᱸᱜ ᱵᱟᱠᱚ ᱠᱟᱹᱭᱡᱟᱹ ᱠᱷᱟᱹᱯᱟᱹᱨᱤ ᱦᱚᱪᱚ ᱟᱯᱮᱭᱟ ᱢᱮᱱᱠᱷᱟᱱ ᱟᱯᱮ ᱧᱤᱫᱟᱹ ᱵᱮᱲᱟ ᱦᱟᱸᱜ ᱪᱟᱞᱟᱜᱼᱟ ᱮᱠᱞᱟᱨᱮ ᱚᱠᱟ ᱞᱮᱠᱟ ᱦᱟᱸᱜ ᱠᱚ ᱪᱮᱜ ᱠᱚ ᱪᱤᱠᱟᱹ ᱜᱚᱫᱚ ᱦᱚᱸᱜᱼᱚ ᱱᱚᱣᱟ ᱠᱩ ᱩᱭᱦᱟᱹᱨ ᱠᱟᱛᱮᱜ ᱞᱤᱧ ᱞᱟᱹᱭ ᱫᱟ ᱟᱹᱞᱤᱧ ᱫᱚ ᱟᱨᱠᱤ᱾
ᱦᱮᱸ ᱦᱮᱸ ᱦᱮᱸ ᱢᱟᱱᱮ ᱧᱤᱫᱟᱹ ᱫᱟᱬᱟᱱ ᱫᱚ ᱵᱟᱝ ᱜᱮ ᱚᱪᱤᱛᱟ ᱦᱮᱸ ᱥᱮ ᱵᱟᱝ?
ᱦᱮᱸ ᱦᱮᱸ ᱦᱮᱸ, ᱟᱫᱚ ᱢᱮᱫᱴᱮᱱ ᱠᱟᱛᱷᱟ ᱞᱤᱧ ᱞᱟᱹᱭ-ᱟ ᱚᱠᱚᱭᱟᱜ ᱢᱚᱱᱮᱨᱮ ᱚᱠᱟ ᱞᱮᱠᱟ ᱠᱟ ᱢᱮᱱᱟᱜ-ᱟ ᱱᱚᱣᱟ ᱛᱚ ᱦᱟᱸᱜ ᱵᱟᱵᱚᱱ ᱧᱮᱞ ᱫᱚᱦᱚ ᱠᱟ‌ᱜ-ᱟ ᱥᱮ, ᱦᱩᱸ ᱦᱩᱸ ᱯᱟᱞᱮᱱ ᱜᱮ ᱦᱩᱸ ᱯᱟᱞᱮᱱ ᱜᱮ ᱱᱩᱭᱟᱜ ᱢᱚᱱᱮ ᱨᱮᱫᱚ ᱯᱟᱞᱮᱱ ᱜᱮ ᱚᱱᱠᱟ ᱢᱟᱱᱮ ᱢᱚᱱᱮ ᱨᱮ ᱨᱟᱹᱜᱤ ᱟᱹᱲᱤᱥ ᱠᱚ ᱢᱮᱱᱟᱜ ᱟᱠᱟᱫ ᱛᱟᱵᱚᱱᱟ ᱚᱱᱟ ᱫᱚ ᱚᱠᱚᱭ ᱦᱚᱸ ᱵᱟᱵᱚᱱ ᱧᱮᱞ ᱟᱠᱟᱫ ᱚᱠᱚᱭᱟᱜ ᱢᱚᱱᱮ ᱨᱮᱫᱚ ᱦᱩᱸ ᱚᱱᱟ ᱦᱩᱸ ᱦᱩᱸ ᱦᱩᱸ ᱚᱱᱟ ᱠᱚ ᱠᱟᱛᱷᱟ ᱜᱮ ᱦᱟᱸᱜ ᱟᱹᱞᱤᱧ ᱫᱚ ᱞᱟᱹᱭ ᱥᱟᱱᱟᱭᱮᱫ ᱞᱤᱧᱟᱹ ᱟᱨ ᱪᱮᱫ,
ᱦᱮᱸ ᱢᱟᱱᱮ ᱚᱠᱚᱭᱟᱜ ᱢᱚᱱᱮᱨᱮ ᱪᱮᱫ ᱞᱮᱠᱟ ᱨᱟᱹᱜᱤ ᱟᱹᱲᱤᱥ ᱢᱚᱱᱮ ᱢᱚᱱᱮ ᱢᱚᱱᱮ ᱢᱚᱱᱮ ᱫᱚ ᱵᱟᱢ ᱵᱩᱡᱽ ᱫᱟᱲᱮᱭᱛᱟᱭᱟ ᱠᱤᱱᱛᱩ ᱢᱚᱱᱮ ᱫᱚ ᱮᱢᱚᱱ ᱢᱤᱫᱽᱴᱟᱝ ᱡᱤᱱᱤᱥ ᱚᱱᱟ ᱧᱩᱸᱫᱽ ᱚᱲᱟᱜ ᱨᱮᱢ ᱛᱟᱲᱟᱢᱮᱫᱽ ᱞᱮᱠᱟ,
ᱦᱮᱸ ᱦᱮᱸ ᱦᱮᱸ ᱦᱮᱸ ᱢᱟᱱᱮ ᱚᱱᱮ ᱧᱩᱛ ᱨᱮ ᱛᱟᱲᱟᱢ ᱞᱮᱠᱟ ᱜᱚᱝᱠᱮ ᱵᱩᱡ ᱫᱟᱵᱮᱱ, ᱢᱟᱱᱮ ᱪᱮᱫ ᱦᱚᱸ ᱵᱟᱝ ᱧᱤᱧᱟᱢ ᱠᱟᱬᱟ ᱦᱚᱲ ᱞᱮᱠᱟ ᱛᱟᱲᱟᱢ ᱚᱱᱟ ᱫᱚ, ᱢᱚᱱᱮ ᱨᱮᱱᱟᱜ ᱠᱟᱛᱷᱟ ᱱᱤᱭᱟᱹ ᱢᱟᱱᱮ ᱫᱚ ᱦᱮ ᱦᱩᱸ ᱦᱩ
ᱚᱱᱟ ᱦᱚᱸ ᱢᱟᱱᱮ ᱤᱧᱟᱹᱜ ᱤᱧᱟᱹᱜ ᱢᱚᱱᱮ ᱨᱮᱦᱚᱸᱭ ᱞᱟᱹᱭ ᱫᱟ